ᱛᱚᱵᱮ ᱤᱭᱟᱹ ᱠᱟᱹᱴᱤᱡ ᱞᱟᱹᱭ- ᱛᱟᱞᱟᱝ ᱢᱮ ᱠᱟᱹᱴᱤᱡ ᱟᱯᱮ ᱚᱱᱛᱮᱱᱟᱜ ᱠᱷᱚᱵᱚᱨ ᱡᱟᱦᱟᱸᱨᱮᱢ ᱛᱟᱦᱮᱱ ᱜᱮᱭᱟ᱾ ᱤᱭᱩᱱᱤᱵᱟᱨᱥᱤᱴᱤ ᱚᱱ- ᱛᱟᱦᱮᱱ ᱛᱟᱦᱮᱱ ᱫᱚ ᱦᱩᱭᱩᱜ ᱠᱟᱱᱟ ᱢᱮᱫᱽᱱᱤᱯᱩᱨ ᱵᱟᱡᱟᱨ ᱨᱮ᱾
ᱟᱫᱚ ᱟᱠᱷᱟᱡ ᱠᱟᱹᱢᱤ ᱠᱚ ᱯᱟᱸᱡᱟ ᱦᱩᱭᱩᱜ ᱠᱟᱱᱟ᱾ ᱟᱦᱮᱸ ᱠᱟᱹᱢᱤ ᱫᱚ ᱚᱝᱠᱟᱱᱟᱜ- ᱠᱟᱹᱢᱤ ᱵᱚᱞᱛᱮ ᱥᱚᱱᱫᱷᱟᱱ ᱧᱟᱢ ᱦᱩᱭ ᱠᱟᱱᱟ ᱡᱮ ᱢᱳᱵᱟᱭᱤᱞ ᱥᱟᱨᱟᱣ ᱫᱚᱠᱟᱱ ᱨᱮ ᱠᱟᱹᱢᱤ ᱟᱠᱷᱟᱡ ᱧᱮᱞᱚᱜ ᱠᱟᱱᱟ᱾
ᱢᱳᱵᱟᱭᱤᱞ ᱥᱟᱨᱣᱟ ᱫᱚᱠᱟᱱ ᱨᱮ ᱵᱟᱝ᱾
ᱦᱮᱸ ᱦᱮᱸ᱾ ᱚᱱᱟ ᱠᱚ ᱥᱮᱨᱟᱢ ᱠᱚᱢ ᱥᱮᱬᱟ ᱫᱟᱲᱮ ᱠᱮ ᱠᱷᱟᱱ ᱦᱟᱯᱮᱱ ᱫᱤᱱ ᱟᱹᱰᱮ ᱜᱮ ᱠᱟᱹᱢᱤ ᱨᱮ ᱞᱟᱜᱟᱜᱼᱟ᱾
ᱦᱮᱸ ᱟᱹᱰᱤ ᱢᱟᱱᱮ ᱟᱹᱰᱤ ᱜᱮ ᱠᱟᱹᱢᱤ ᱨᱮ ᱞᱟᱜᱟᱜᱼᱟ ᱚᱱᱟ ᱠᱚᱥ᱾
ᱦᱮᱸ ᱢᱟᱱᱮ ᱥᱮᱬᱟ ᱫᱟᱲᱮᱭᱟᱜ ᱠᱷᱟᱱ ᱮᱢ ᱥᱚᱝᱥᱟᱨ ᱠᱚᱫᱚ ᱱᱟᱯᱟᱭ ᱛᱮᱜᱮ ᱪᱟᱞᱟᱜᱼᱟ᱾
ᱥᱚᱝᱥᱟᱨ ᱠᱚᱨᱮ ᱱᱟᱯᱟᱭ ᱪᱟᱞᱟᱜᱼᱟ ᱦᱮᱸ᱾ ᱟᱫᱚ ᱢᱤᱫᱴᱟᱝ ᱦᱟᱛᱮᱨ ᱠᱟᱡ ᱜᱮ ᱢᱤᱫᱴᱟᱝ ᱥᱮᱬᱟ ᱞᱮ ᱠᱷᱟᱱ ᱫᱚ ᱵᱟᱹᱞᱮᱭᱟ ᱥᱮᱜ᱾
ᱦᱟᱸ ᱦᱟᱸ ᱦᱟᱸ
ᱡᱮᱦᱮᱛᱩ ᱚᱱᱟ ᱫᱚ ᱢᱤᱫᱴᱟᱝ ᱟᱢ ᱫᱚ ᱚᱠᱚᱭ ᱦᱚᱸ ᱚᱱᱟ ᱫᱚ ᱵᱟᱭ ᱨᱮᱡ ᱫᱟᱲᱮᱭᱟᱢᱟ ᱥᱮ ᱵᱟᱝ ᱟᱢᱟᱜ ᱚᱱᱟ ᱠᱟᱹᱢᱤ ᱫᱚ ᱱᱤᱛᱚᱜ ᱟᱢ ᱫᱚ ᱯᱩᱨᱟᱹᱢ ᱵᱟᱲᱟᱭᱟ
ᱚᱱᱠᱟᱜᱮ ᱯᱚᱭᱥᱟ ᱦᱤᱡᱩᱜᱼᱟ ᱚᱱᱟ ᱥᱟᱶᱛᱮ ᱛᱮ ᱟᱨᱦᱚᱸ ᱡᱮᱢᱚᱱ ᱵᱟᱭᱤᱠ ᱨᱤᱯᱮᱤᱭᱟᱨᱤᱝ ᱱᱚᱣᱟ ᱠᱚᱢ ᱥᱮᱬᱟ ᱫᱟᱲᱮᱜ ᱠᱷᱟᱱ ᱟᱹᱰᱤ ᱱᱟᱯᱟᱭᱚᱜᱼᱟ
ᱢᱟᱱᱮ ᱥᱳᱨᱩᱢ ᱠᱚᱨᱮ ᱟᱨᱦᱚᱸ ᱟᱢ ᱠᱚ ᱤᱫᱤ ᱢᱮᱭᱟ ᱥᱮ
ᱦᱟᱸ
ᱦᱮᱸ
ᱱᱟᱯᱟᱭ ᱡᱩᱫᱤᱢ ᱤᱭᱟᱹᱭᱟ ᱨᱤ
ᱦᱮᱸ ᱚᱱᱟ ᱦᱚᱸ ᱵᱷᱟᱞᱤ ᱜᱮᱭᱟ
ᱦᱮᱸ
ᱦᱮᱸ
ᱛᱮᱦᱮᱧ ᱟᱠᱷᱟᱡ ᱢᱤᱫᱴᱟᱝ ᱵᱮᱴᱨᱤ ᱥᱠᱩᱴᱤ ᱠᱩᱞᱤ ᱵᱟᱲᱟ ᱦᱩᱭᱱᱟ᱾
ᱦᱟᱛᱟᱣ ᱨᱮᱱᱟᱜ ᱤᱪᱪᱷᱟᱹ ᱢᱮᱱᱟᱜᱼᱟ ᱟᱠᱷᱟᱡ᱾
ᱵᱮᱴᱨᱤ
ᱦᱮᱸ ᱵᱮᱴᱨᱤ ᱥᱤᱥᱠᱩᱴᱤ ᱫᱟᱢ ᱢᱟ ᱟᱹᱰᱤ ᱩᱥᱛᱟᱹᱨ ᱠᱚ ᱞᱟᱹᱭ ᱠᱮᱫᱟ᱾ ᱥᱟᱴ ᱦᱟᱡᱟᱨ ᱥᱳᱛᱛᱚᱨ ᱦᱟᱡᱟᱨ ᱠᱚ ᱞᱟᱹᱭ ᱠᱮᱫᱟ᱾ ᱠᱤᱞᱳᱢᱤᱴᱟᱨ ᱨᱮ ᱮᱢᱟ ᱢᱟᱱᱮ ᱯᱷᱩᱞᱮᱢ ᱪᱟᱸᱡ ᱞᱮᱠᱷᱟᱱ ᱦᱮᱸ᱾
ᱟᱨᱚ ᱚᱱᱟ ᱢᱤᱫᱴᱟᱝ ᱠᱷᱚᱵᱚᱨᱤᱧᱡᱚᱢ ᱠᱮᱫᱟ ᱡᱮ, ᱚᱱᱟ ᱡᱚᱨ ᱢᱤᱫ ᱵᱚᱪᱷᱚᱨ ᱜᱮ ᱢᱤᱫ ᱵᱚᱪᱷᱚᱨ ᱯᱚᱨ ᱟᱨᱦᱚ ᱯᱟᱞᱴᱟᱭ ᱛᱟᱢᱟ ᱡᱮ ᱵᱮᱴᱨᱤ ᱟᱨᱚ ᱵᱮᱴᱨᱤ ᱨᱮᱱᱟᱜ ᱫᱟᱢ ᱟᱨᱦᱚ ᱛᱤᱱᱟᱹᱜ ᱥᱮᱴᱮᱨᱟ ᱟᱫᱚ ᱚᱱᱟ ᱫᱚ ᱟᱢ ᱪᱮᱢ ᱢᱚᱱᱮᱭᱫᱟ ᱱᱚᱣᱟ ᱵᱷᱟᱜᱤ ᱥᱩᱵᱤᱫᱷᱟ ᱥᱮ ᱚᱥᱩᱵᱤᱫᱷᱟ? ᱤᱧ ᱫᱚ ᱠᱟᱹᱴᱤᱡ ᱚᱥᱩᱵᱤᱫᱷᱟᱧ ᱵᱩᱡᱷᱟᱹᱣ ᱫᱟ ᱤᱧ ᱫᱚ᱾
ᱡᱩᱫᱤ ᱟᱢᱟᱢ ᱥᱟᱵᱼᱟ ᱦᱤᱥᱟᱹᱵ
ᱦᱮᱸ ᱵᱟᱝ ᱪᱚ ᱵᱟᱝ᱾
ᱟᱫᱚ ᱱᱚᱣᱟ ᱫᱚ ᱢᱤᱫ ᱫᱷᱟᱣ ᱛᱮ ᱯᱟᱞᱴᱟᱣ ᱦᱩᱭᱩᱜ ᱛᱟᱢᱟ ᱠᱩᱲᱤ ᱦᱟᱡᱟᱨ ᱴᱟᱠᱟ᱾ ᱟᱢ ᱡᱩᱫᱤ ᱵᱟᱭᱤᱠᱮᱢ ᱠᱤᱨᱤᱧᱟ᱾ ᱵᱟᱭᱤᱠ ᱡᱩᱫᱤᱢ ᱪᱟᱞᱟᱣᱼᱟ ᱥᱩᱱᱩᱢ ᱨᱮᱱᱟᱜ ᱱᱤᱛᱚᱜ ᱢᱟ ᱫᱚᱢᱮ ᱫᱟᱢ᱾ ᱟᱠᱷᱟᱡ ᱥᱩ ᱦᱮᱸ ᱥᱩᱱᱩᱢ ᱢᱟ ᱟᱢ ᱫᱚ ᱵᱟᱢ ᱦᱤᱥᱟᱹᱵᱮᱫ ᱛᱟᱢᱟ᱾
ᱵᱟ
ᱚᱠᱟᱞᱮᱠᱟ? ᱚᱠᱟ ᱞᱮᱠᱟ ᱪᱟᱞᱟᱜ ᱠᱟᱱᱟ ᱢᱮᱱᱠᱷᱟᱱ ᱚᱱᱟ ᱫᱚ ᱢᱤᱫ ᱫᱷᱟᱣ ᱛᱮᱜᱮ ᱦᱟᱸᱠᱷᱟᱡ ᱮᱢ ᱠᱤᱨᱤᱧᱟ ᱛᱚ ᱚᱱᱟ ᱠᱷᱟᱹᱛᱤᱨ ᱛᱮ ᱠᱟᱹᱴᱤᱡ ᱠᱮᱴᱮᱡ ᱵᱩᱡᱷᱟᱹᱜᱼᱟ᱾ ᱢᱮᱱᱠᱷᱟᱱ ᱵᱮᱴᱨᱤ ᱤᱥᱠᱩᱴᱤ ᱜᱮ ᱢᱚᱴᱟᱢᱩᱴᱤ ᱵᱷᱟᱜᱮ ᱫᱚ ᱵᱷᱟᱜᱮᱭᱟ ᱞᱳᱠᱟᱞᱤᱴᱤ ᱠᱚᱨᱮᱜ ᱫᱚ᱾ ᱢᱟᱱᱮ ᱮᱢᱟᱨᱡᱤᱱᱥᱤ ᱠᱚᱨᱮᱜ ᱦᱮᱸ ᱦᱮᱸ ᱮᱢᱟᱨᱡᱤᱱᱥᱤ ᱠᱚᱨᱮᱜ ᱡᱩᱫᱤ ᱤᱭᱟᱹ ᱯᱚᱭᱥᱟ ᱯᱟᱛᱤ ᱵᱟᱹᱱᱩᱜ ᱛᱟᱢᱟ ᱦᱮᱸ ᱥᱮ ᱪᱟᱞᱟᱜ ᱨᱮᱱᱟᱜ, ᱚᱱᱟ ᱫᱚᱢ ᱪᱟᱞᱟᱣ ᱦᱮᱡ ᱫᱟᱲᱮᱭᱟᱜᱼᱟ ᱥᱚᱝᱜᱮ ᱥᱚᱝᱜᱮ᱾ ᱠᱤᱝᱵᱟ ᱱᱚᱣᱟ ᱠᱚᱫᱚ ᱚᱯᱤᱥ ᱦᱚᱲᱟᱜ ᱵᱷᱟᱜᱮ ᱱᱟᱯᱟᱭᱚᱜᱼᱟ᱾ ᱡᱟᱦᱟᱸ ᱚᱯᱤᱥ ᱠᱟᱹᱢᱤᱭᱟ ᱠᱚ ᱥᱮ ᱦᱮᱸ ᱫᱚᱠᱟᱱᱫᱟᱨ ᱢᱮᱱᱟᱜ ᱛᱟᱠᱚᱣᱟ, ᱦᱟᱸᱰᱮ ᱠᱷᱚᱱᱟᱜ ᱱᱚᱸᱰᱮ ᱦᱤᱡᱩᱜᱼᱟᱭ ᱛᱤᱨᱤᱥ ᱠᱤᱞᱳᱢᱤᱴᱟᱨ ᱰᱤᱥᱴᱮᱱᱥ ᱟᱫᱚ ᱩᱱᱤᱭᱟᱜ ᱦᱮᱸ ᱦᱩᱸ ᱫᱤᱱᱟᱹᱢ ᱫᱤᱱ ᱮᱸᱰᱮᱠᱷᱟᱱ ᱴᱷᱤᱠ ᱜᱮᱭᱟ᱾ ᱵᱟᱝᱠᱷᱟᱱ ᱫᱚ ᱱᱤᱡᱮ ᱥᱚᱵᱫᱚ ᱥᱩᱫᱷᱩ ᱚᱲᱟᱜ ᱞᱟᱹᱜᱤᱫ ᱫᱚ ᱚᱠᱟᱨᱮᱦᱚᱢ ᱠᱟ ᱫᱚᱢ ᱫᱟᱬᱟᱱᱟᱢ ᱵᱟᱹᱞᱴᱟᱹ ᱞᱮᱠᱟ ᱫᱟᱬᱟ ᱞᱮᱠᱷᱟᱱ ᱛᱚ ᱵᱟᱝ ᱦᱩᱭᱩᱜᱼᱟ ᱚᱱᱟ ᱫᱚ᱾
ᱵᱟᱝ ᱵᱟᱝ ᱚᱱᱟ ᱫᱚ ᱱᱟᱜ ᱠᱷᱟᱱ ᱡᱟᱦᱟᱸ ᱚᱱᱟ ᱫᱚᱧ ᱞᱟᱹᱭᱟ ᱚᱱᱟ ᱫᱚ ᱩᱛᱟᱹᱨᱟᱹᱣ ᱪᱮᱫᱟᱜ ᱵᱷᱟᱜᱤᱭᱟ? ᱚᱱᱟ ᱪᱟᱞᱟᱜ ᱟᱢ ᱦᱤᱡᱩᱜᱼᱟᱢ ᱢᱟᱥᱮ ᱫᱤᱱᱟᱹᱢ ᱫᱤᱱ ᱟᱨ ᱟᱯᱱᱟᱨ ᱠᱚᱫᱚ ᱦᱟᱸᱜ ᱠᱷᱟᱱ ᱡᱩᱫᱤᱢ ᱢᱚᱱᱮᱭᱟ ᱵᱟᱝ ᱛᱮᱦᱮᱧ ᱫᱚ ᱫᱬᱟᱱᱤᱧ ᱪᱟᱞᱟᱜᱼᱟ, ᱛᱮᱦᱮᱧ ᱫᱚ ᱚᱱᱛᱮ ᱛᱮᱦᱮᱧ ᱫᱚ ᱦᱟᱱᱛᱮᱧ ᱪᱟᱞᱟᱜᱼᱟ ᱟᱫᱚ ᱚᱝᱠᱟ ᱞᱮᱠᱷᱟᱱ ᱫᱚ ᱱᱚᱣᱟ ᱫᱚ ᱵᱟᱝ ᱜᱟᱱᱚᱜᱼᱟ, ᱱᱚᱣᱟ ᱫᱚ ᱡᱩᱫᱤ ᱛᱩᱫᱩᱜ ᱦᱩᱭᱩᱜ ᱠᱷᱟᱱ ᱢᱤᱫ ᱫᱷᱟᱣ ᱜᱮ᱾
ᱦᱮᱸ ᱫᱟᱬᱟᱱ ᱡᱩᱫᱤᱢ ᱚᱰᱚᱝᱚᱜᱼᱟ ᱟᱨᱦᱚᱸ ᱚᱲᱟᱜ ᱦᱚᱲᱟᱜ ᱠᱟᱛᱷᱟ ᱟᱸᱡᱚᱢ ᱢᱮ ᱦᱮᱸ ᱜᱤᱫᱽᱨᱟᱹ ᱚᱠᱟᱭᱮᱱ ᱪᱚᱭ, ᱜᱟᱹᱲᱤ ᱦᱟᱛᱟᱣ ᱠᱮᱫ ᱠᱟᱱᱟᱭ ᱦᱟᱱᱠᱟ ᱱᱟᱠᱟᱭ ᱫᱟᱲᱟᱱ ᱠᱟᱱᱟ ᱯᱟᱛᱟ ᱪᱷᱟᱛᱟ ᱦᱩᱸ᱾
ᱟᱨ ᱵᱮᱴᱨᱤ ᱦᱚᱸ ᱢᱤᱫᱴᱟᱝ ᱵᱮᱯᱟᱨ ᱠᱟᱱᱟ ᱡᱩᱫᱤ ᱡᱟᱦᱟᱸᱥᱮᱫᱮᱢ ᱪᱟᱞᱟᱣ ᱠᱟᱱᱟ ᱡᱩᱫᱤ ᱪᱟᱨᱡᱽ ᱪᱟᱵᱟᱭᱱᱟ᱾ ᱱᱟᱠᱷᱟᱱ ᱚᱱᱟ ᱦᱚᱸ ᱟᱹᱰᱤ ᱚᱥᱩᱵᱤᱫᱷᱟ ᱠᱤᱱᱛᱩ ᱦᱮᱸᱥᱮᱪᱮᱫ᱾ ᱦᱮᱸ ᱚᱱᱟ ᱫᱚ ᱡᱮ ᱡᱟᱦᱟᱸᱭ ᱢᱮᱛᱟ ᱫᱮᱭᱟ ᱢᱟᱱᱮ ᱡᱟᱦᱟᱸ ᱢᱮᱛᱟ ᱮᱭ ᱡᱮ ᱪᱟᱸᱪ ᱟᱹᱜᱩᱟᱹᱧ ᱢᱮ ᱪᱟᱸᱪ ᱫᱚ ᱪᱤᱠᱟᱭ ᱟᱹᱜᱩ ᱣᱟᱢᱟ ᱥᱮ ᱵᱟᱝ ᱦᱮᱸ ᱥᱩᱱᱩᱢ ᱠᱷᱟᱱ ᱫᱚ ᱡᱟᱦᱟᱸᱭ ᱵᱳᱛᱚᱞ ᱛᱮ ᱟᱹᱜᱩᱣᱟᱜ ᱢᱮᱭᱟᱭ ᱥᱮ ᱵᱟᱝ ᱚᱱᱟ ᱦᱚᱸ ᱢᱤᱫᱴᱟᱝ ᱥᱩᱵᱤᱫᱟᱧ ᱧᱮᱞ ᱠᱮᱫᱟ ᱱᱚᱣᱟ ᱨᱮ ᱚᱥᱩᱵᱤᱫᱟ ᱪᱟᱡᱟᱨ ᱛᱟᱦᱮᱱ ᱠᱟᱱ ᱜᱟᱱ ᱫᱚ ᱜᱟᱱᱚᱜᱼᱟ᱾ ᱪᱟᱡᱟᱨ ᱛᱟᱦᱮ ᱞᱮᱱ ᱠᱷᱟᱱ ᱫᱚ ᱟᱫᱚ ᱦᱳᱭ ᱦᱳᱭ᱾ ᱟᱫᱚ ᱱᱚᱝᱠᱟ ᱵᱤᱨ ᱰᱟᱦᱟᱨ ᱠᱚᱨᱮᱜ ᱚᱱᱟ ᱠᱟᱛᱷᱟᱧ ᱞᱟᱹᱭᱫᱟ ᱠᱟᱹᱴᱤᱡ ᱦᱮᱸ ᱥᱮ ᱟᱢ ᱪᱮᱫ ᱮᱢ ᱞᱟᱹᱭᱫᱟ ᱛᱟᱦᱞᱮ ᱛᱚ ᱟᱨᱚ ᱥᱚᱢᱚᱥᱟᱜᱼᱟ᱾ ᱚᱱᱟ ᱜᱮᱛᱤᱚᱧ ᱞᱟᱹᱭᱫᱟ ᱤᱧ᱾
ᱦᱮᱸ
ᱢᱟᱱᱮ ᱥᱩᱵᱤᱫᱷᱟ ᱛᱟᱦᱮᱸ ᱞᱮᱠᱷᱟᱱ ᱠᱟᱴᱤᱡ ᱡᱟᱦᱟᱱᱟᱜ ᱡᱤᱱᱤᱥ ᱨᱮᱜᱮ ᱢᱟᱱᱮ ᱚᱥᱩᱵᱤᱫᱷᱟ ᱫᱚ ᱛᱟᱦᱮᱱ ᱜᱮᱭᱟ ᱥᱮ ᱵᱟᱝ᱾
ᱦᱮᱸ ᱥᱩᱵᱤᱫᱟ ᱛᱟᱦᱮᱸᱱ ᱠᱷᱟᱱ ᱚᱥᱩᱵᱤᱫᱟ ᱦᱚᱸ ᱛᱟᱦᱮᱱᱟ, ᱦᱮᱸ ᱦᱮᱸ᱾
ᱥᱟᱨᱤ ᱜᱮ ᱦᱮᱸ ᱚᱱᱟ ᱫᱚ ᱮᱠᱫᱚᱢ ᱮᱠᱫᱚᱢ ᱢᱟᱱᱮ ᱡᱟᱦᱟᱱᱟᱜ ᱡᱤᱱᱤᱥ ᱨᱮᱜᱮ ᱥᱩᱵᱤᱫᱟ ᱛᱟᱦᱮᱱ ᱜᱮᱭᱟ ᱟᱨ ᱚᱥᱩᱵᱤ ᱛᱟᱦᱮᱱ ᱜᱮᱭᱟ ᱵᱟᱠᱷᱟ ᱫᱚ ᱚᱱᱟ ᱡᱤᱱᱤᱥ ᱫᱚ ᱵᱟᱝ ᱪᱟᱞᱟᱜᱼᱟ᱾ ᱫᱩᱜ ᱢᱮᱱᱟᱜ
ᱡᱤᱭᱚᱱ ᱨᱮ ᱥᱩᱠ ᱛᱟᱦᱮᱱ ᱦᱮᱸ ᱦᱮᱸ ᱢᱟᱱᱮ ᱡᱷᱚᱛᱚ ᱡᱷᱚᱛᱚ ᱦᱟᱥᱟ ᱠᱟᱛᱮ ᱡᱤᱭᱚᱱ ᱠᱷᱟᱸᱰᱟᱣ ᱦᱩᱭᱩᱜᱼᱟ᱾ ᱛᱟ ᱪᱷᱟᱲᱟ ᱡᱤᱭᱚᱱ ᱞᱮᱠᱟ ᱫᱚ ᱵᱟᱝ ᱵᱩᱡᱷᱟᱹᱜᱼᱟ᱾
ᱦᱮᱸ ᱦᱮᱸ, ᱮᱠᱫᱚᱢ ᱮᱠᱫᱚᱢ ᱾ ᱮᱠᱫᱚᱢ ᱮᱠᱫᱚᱢ ᱵᱟᱠᱷᱟ ᱫᱚ ᱵᱟᱝ ᱦᱩᱭᱩᱜᱼᱟ᱾
ᱦᱮᱸ᱾
ᱟᱨ ᱢᱮᱜᱴᱟᱝ ᱢᱤᱨᱩ ᱪᱮᱨᱮᱧ ᱧᱮᱞ ᱠᱮᱫᱮᱭᱟ ᱢᱤᱨᱩ ᱪᱮᱬᱮ ᱟᱝ ᱠᱷᱟ ᱩᱸ ᱦᱤᱭᱟᱹ ᱢᱤᱨᱩ ᱪᱮᱬᱮᱧ ᱧᱮᱞ ᱠᱮᱫᱮᱭᱟ ᱠᱷᱟᱡ ᱟᱹᱰᱤ ᱪᱮᱨᱦᱟ ᱩᱱᱤᱭ ᱨᱚᱲ ᱠᱟᱱᱟᱭ, ᱦᱮᱸ ᱠᱷᱟᱧᱪᱟ ᱨᱮᱠᱚ ᱫᱚᱦᱚᱣ ᱠᱟᱫᱮᱭᱟ ᱨᱚᱲ ᱠᱟᱱᱟᱭ᱾
ᱪᱤᱠᱟᱹ ᱛᱮᱠᱚ ᱨᱚᱲᱟ?
ᱩᱝᱠᱩ ᱫᱩᱠᱩ ᱥᱮᱬᱟᱣ ᱠᱚᱣᱟ ᱦᱟᱝᱠᱷᱟᱡ᱾
ᱩᱱᱠᱩ ᱫᱚ ᱱᱟᱜ ᱠᱷᱟᱱ ᱟᱞᱟᱝ ᱠᱚᱫᱚ ᱵᱟᱝ ᱠᱚ ᱜᱮᱫ ᱛᱟᱠᱚᱣᱟ ᱵᱟᱝ᱾
ᱵᱟᱝ ᱦᱚᱼᱦᱚᱭ ᱫᱟᱭ ᱮ ᱠᱟᱠᱟ ᱮ
ᱠᱟ ᱮ ᱠᱟᱠᱟ, ᱚᱝᱠᱟ ᱦᱚᱭ ᱫᱟᱭ ᱥᱮᱪᱤᱜ᱾
ᱦᱮᱸ᱾
ᱟᱵᱚ ᱦᱚᱲ ᱥᱮ ᱪᱮᱞᱮ ᱩᱱᱠᱩ ᱫᱚ ᱦᱚᱲ ᱛᱮᱠᱚ ᱨᱚᱲ ᱥᱮᱬᱟ ᱟᱠᱟᱫᱮᱭᱟ ᱥᱮ ᱪᱮᱫ?
ᱵᱚ-ᱤᱭᱟᱹ ᱦᱚᱲ ᱦᱚᱸ ᱠᱟᱱᱟᱭ ᱤᱭᱟᱹ ᱦᱚᱲ ᱛᱮᱜᱮ ᱨᱚᱲ ᱠᱟᱱᱟᱭ᱾ ᱟᱫᱚ ᱞᱟᱹᱭᱫᱟᱭ, ᱯᱮᱲᱟ ᱠᱚ ᱦᱤᱡᱩᱜ ᱠᱟᱱᱟ᱾ ᱯᱮᱲᱟ ᱠᱚ ᱦᱤᱡᱩᱜ ᱠᱟᱱᱟ᱾
ᱥᱟᱹᱨ ᱥᱮ ᱪᱮᱫ?
ᱦᱮᱸ, ᱟᱫᱚ ᱚᱠᱟ ᱞᱮᱠᱟᱢ ᱥᱮᱬᱟᱣ ᱟᱭᱟ ᱚᱱᱠᱟ ᱜᱮ᱾
ᱦᱮᱸ ᱮᱠᱫᱚᱢ ᱮᱠᱫᱚᱢ ᱾ ᱡᱤᱫᱤ ᱩᱞᱴᱟᱹ ᱯᱟᱞᱴᱟᱢ ᱥᱮᱬᱟ ᱟᱭᱟ ᱱᱟᱜ ᱠᱷᱟᱱ ᱩᱞᱴᱟᱹ ᱯᱟᱞᱴᱟᱭ ᱞᱟᱹᱭᱟ ᱱᱟᱜ ᱠᱷᱟ ᱦᱚᱲ ᱥᱟᱢᱟᱝ ᱨᱮ ᱵᱟᱝ, ᱚᱱᱟ ᱟᱹᱰᱤ ᱵᱚᱛᱚᱨ ᱟᱱᱤᱡ ᱜᱮ, ᱦᱮᱸ ᱵᱟᱠᱷᱟᱡ ᱫᱚ ᱾
ᱟᱫᱚ ᱱᱤᱛᱚᱜ ᱫᱚ ᱦᱟᱸᱠᱷᱟᱡ ᱢᱤᱨᱩ ᱪᱮᱬᱮ ᱟᱹᱥᱩᱞ ᱠᱟᱛᱮᱜ ᱦᱚᱸ ᱥᱮ ᱦᱟᱹᱱᱤ ᱱᱟᱹᱭ ᱪᱮᱢᱮᱧ ᱛᱮᱱᱟᱜ ᱵᱤᱨ ᱨᱮ ᱥᱟᱵ ᱠᱟᱛᱮᱫ ᱡᱩᱫᱤᱢ ᱟᱹᱥᱩᱞ ᱫᱟᱲᱮᱭᱟᱭᱟ᱾ ᱵᱚᱥ ᱫᱟᱲᱮᱭᱟᱢ
ᱦᱮᱸ᱾
ᱩᱱᱤ ᱟᱫᱚ ᱥᱟᱵ ᱵᱟᱲᱟᱭᱮᱢᱮ ᱪᱚᱜ ᱵᱟᱲᱟ ᱟᱭ ᱢᱮ ᱪᱮᱨᱮᱡ ᱵᱟᱲᱟᱭᱮᱢᱮ ᱥᱳᱥᱟᱞ ᱢᱤᱰᱤ ᱭᱟ ᱠᱚᱨᱮ ᱤᱥᱴᱟᱜᱨᱟᱢ ᱠᱚᱨᱮᱢ ᱟᱲᱟᱜ ᱞᱮᱠᱷᱟᱱ ᱟᱹᱰᱤ ᱩᱥᱛᱟᱨ ᱵᱷᱤᱭᱩᱥ ᱦᱩᱭᱩᱜᱼᱟ ᱚᱰᱮ ᱠᱷᱚ ᱴᱟᱠᱟ ᱠᱟ
ᱦᱮᱸ ᱮᱠᱫᱚᱢ ᱚᱱ-ᱚᱱᱟ-ᱚᱱᱟᱜᱮ ᱢᱤᱜᱴᱟᱝ ᱠᱚᱱᱴᱮᱱ ᱞᱮᱠᱟ ᱦᱩᱭᱩᱜᱼᱟ ᱥᱮ ᱮᱸ᱾
ᱡᱤᱵᱽ ᱡᱟᱹᱥᱛᱤ ᱠᱚ ᱠᱩᱥᱤᱭᱟ ᱠᱟᱱᱟ ᱢᱟᱨᱟᱝ ᱠᱚᱱᱴᱮᱱ ᱛᱤᱨᱤᱥ ᱥᱮᱠᱮᱱᱰ ᱨᱮᱱᱟᱜ ᱯᱚᱸᱪᱤᱥ ᱥᱮᱠᱮᱱᱰ ᱨᱮᱱᱟᱜ ᱡᱟᱭ ᱦᱳᱠ ᱚᱱᱟ ᱜᱮ ᱵᱚᱦᱩᱛ ᱞᱟᱭᱤᱠ ᱮᱢ ᱧᱟᱢ᱾
ᱦᱮᱸ ᱢᱤᱫᱴᱟᱝ ᱧᱮᱞ ᱫᱚᱧ ᱧᱮᱞ ᱟᱠᱟᱫᱟ ᱪᱮᱢᱮᱧ ᱟᱹᱰᱤ ᱪᱮᱦᱮᱨᱟ ᱠᱚ ᱟᱹᱥᱩᱞ ᱟᱠᱟᱫᱮᱭᱟ ᱵᱩᱡᱫᱟᱢ ᱟᱨ ᱫᱤᱱᱟᱹᱢ ᱜᱮ ᱩᱱᱤ ᱦᱤᱡᱩᱜᱼᱟ ᱢᱟᱱᱮ ᱩᱱᱤ ᱱᱤᱭᱟᱹ ᱜᱮ ᱢᱟᱱᱮ ᱚᱱᱟ ᱵᱷᱤᱰᱤᱭᱳ ᱫᱚ ᱵᱮᱱᱟᱜᱼᱟ ᱵᱩᱡᱽ ᱫᱟ ᱤᱱᱴᱟᱜᱨᱟᱢ ᱨᱮ᱾
ᱦᱮᱸ᱾
ᱩᱱᱤ ᱛᱮᱦᱤᱧ ᱨᱟᱹᱜᱤᱜ ᱠᱟᱱᱟᱭ, ᱛᱮᱦᱤᱧ ᱫᱟᱠᱟᱟᱭ ᱡᱚᱢᱫᱟ, ᱩᱱᱤᱭ ᱩᱥᱟᱹᱫᱚᱜ ᱠᱟᱱᱟᱭ᱾ ᱚᱱᱟ ᱟᱫᱚ ᱚᱱᱟ ᱱᱤᱭᱮ ᱵᱩᱡ ᱫᱟᱢ᱾
ᱟᱨ ᱢᱤᱜ ᱫᱷᱟᱣ
ᱦᱩᱸ ᱥᱮᱛᱟᱜ ᱨᱮ ᱥᱮᱛᱟᱜ ᱨᱮ᱾ ᱦᱮᱸ᱾
ᱩᱱᱤ ᱢᱤᱜᱴᱟᱝ ᱦᱚᱲ ᱵᱚᱞᱚᱠ ᱵᱷᱤᱰᱤᱭᱳ ᱠᱚᱨᱟᱣᱟ, ᱚᱸᱰᱮ ᱢᱟᱱᱮ ᱪᱮᱬᱮ ᱠᱚ ᱯᱷᱤᱨᱤ ᱛᱮᱜᱮ ᱡᱚᱢᱟᱜ ᱮ ᱮᱢᱟ ᱠᱚᱣᱟ ᱜᱩᱦᱩᱢ ᱠᱚ, ᱟᱜᱩ ᱣᱟ ᱠᱚᱣᱟ ᱯᱨᱚᱛᱤ ᱫᱤᱱ ᱥᱮᱛᱟᱜ ᱵᱮᱲᱟ, ᱟᱫᱚ ᱦᱮᱸ ᱟᱫᱚ ᱩᱱᱤ ᱦᱚᱭ ᱠᱤᱭᱟᱨ ᱠᱳᱴᱮ ᱮᱢ ᱞᱮᱜ ᱛᱟᱭᱟ ᱤᱭᱟᱹ ᱨᱮ ᱰᱤᱥᱠᱨᱤᱯᱥᱚᱱ ᱨᱮ, ᱟᱫᱚ ᱟᱫᱚ ᱡᱟᱭᱦᱳᱠ ᱡᱮ ᱡᱮᱢᱚᱱ ᱠᱚ ᱫᱟᱲᱮᱭᱟᱜ ᱠᱟᱱᱟ ᱚᱱᱠᱟ ᱦᱤᱥᱟᱹᱵ ᱴᱟᱠᱟ ᱠᱚ ᱠᱩᱞᱟᱭ ᱠᱟᱱᱟ ᱡᱮ ᱥᱟᱨᱟᱠᱚ ᱢᱮ ᱱᱚᱛᱮ ᱵᱞᱚᱠ ᱵᱷᱤᱰᱭᱳ ᱛᱮᱦᱚᱸ ᱟᱭᱟᱜ ᱯᱨᱚᱯᱷᱤᱴ ᱦᱩᱭᱩᱜ ᱠᱟᱱ ᱛᱟᱭᱟ ᱱᱛᱮ ᱢᱟ ᱯᱚᱭᱥᱟ ᱢᱟ ᱧᱟᱢᱮᱫ ᱜᱮᱭᱟ᱾ ᱩᱱᱠᱩ ᱪᱮᱬᱮ ᱡᱚᱢᱟ ᱠᱤᱨᱤᱧ ᱨᱮᱱᱟᱜ
ᱪᱮᱬᱮ ᱦᱚᱸ ᱡᱚᱢᱟᱜ ᱫᱚ ᱠᱤᱨᱤᱧ ᱟᱠᱚᱣᱟ ᱵᱟᱝ ᱫᱚ ᱵᱟᱝ ᱥᱮ?
ᱦᱮᱸ,
ᱠᱤᱱᱛᱩ ᱚᱱᱟ ᱩᱱᱤ ᱦᱚᱸ ᱠᱤᱱᱛᱩ ᱯᱟᱞᱛᱩ ᱯᱷᱟᱞᱛᱩᱟᱱ ᱚᱱᱠᱟ ᱫᱚ ᱵᱟᱭ ᱠᱚᱨᱟᱣ ᱫᱟ ᱵᱩᱡ ᱫᱟᱢ ᱡᱩᱫᱤ ᱚᱱᱠᱟ ᱤᱪᱪᱷᱟᱹ ᱛᱟᱦᱮᱸ ᱠᱚᱜ ᱛᱟᱭᱟ ᱡᱮ ᱵᱷᱤᱰᱭᱟᱹᱣ ᱫᱚ ᱟᱲᱟᱜ ᱠᱮᱭᱟ ᱟᱢ ᱪᱮᱫ ᱮᱢ ᱞᱟᱹᱭᱟ ᱦᱮᱸ?
ᱚᱱᱟ ᱢᱟ ᱦᱚᱲ ᱱᱤᱛᱚᱜ ᱥᱳᱥᱟᱞ ᱢᱤᱰᱤᱭᱟ ᱨᱮᱢᱟ ᱡᱚᱛᱚ ᱱᱤᱡᱮ ᱱᱤᱡᱮᱨᱟᱜ ᱯᱷᱟᱭᱫᱟ ᱞᱟᱹᱜᱤᱫ ᱠᱚ ᱠᱚᱨᱟᱣᱟ᱾
ᱡᱚᱛᱚ ᱜᱮ ᱥᱳᱥᱟᱞ ᱢᱤᱰᱤᱭᱟ ᱨᱮ ᱥᱟᱫᱷᱩ ᱠᱚ ᱫᱮᱠᱷᱟ ᱞᱟᱹᱭᱟᱹᱧ ᱡᱩᱫᱤᱢ ᱡᱩᱫᱤ ᱢᱤᱫᱴᱟᱝ ᱨᱮᱸᱜᱮᱡ ᱦᱚᱲ ᱟᱢ ᱡᱩᱫᱤ ᱡᱚᱢ ᱮᱢᱟᱭ ᱠᱟᱱᱟ ᱟᱢ ᱩᱱᱤ ᱵᱷᱟᱹᱰᱭᱟᱹ ᱛᱩᱞᱟᱹᱣ ᱠᱟᱛᱮᱜ ᱟᱢ ᱟᱢ ᱵᱤᱱᱟᱹ ᱵᱷᱤᱰᱤᱭᱳ ᱛᱮ ᱮᱢᱟᱭ ᱢᱮ ᱥᱮ᱾
ᱦᱮᱸ ᱠᱮᱥᱴᱟᱜ ᱫᱚ ᱦᱩᱭᱩᱜ ᱠᱟᱱᱟ ᱦᱮᱸ ᱟᱢ ᱩᱱᱤ ᱴᱷᱮᱱ ᱢᱤᱫᱥᱚ ᱴᱟᱠᱟᱢ ᱠᱷᱚᱨᱚᱪ ᱮᱟ ᱢᱤᱫᱴᱟᱝ ᱨᱮᱸᱜᱮᱡ ᱦᱚᱲ ᱡᱚᱢᱮᱢ ᱠᱤᱨᱤᱧ ᱟᱫᱮᱭᱟ ᱢᱤᱫᱥᱚ ᱴᱟᱠᱟᱢ ᱠᱷᱚᱨᱚᱪ ᱫᱟ, ᱢᱮᱱᱠᱷᱟᱱ ᱟᱢ ᱚᱱᱟ ᱤᱱᱥᱴᱟᱜᱨᱟᱢ ᱯᱷᱮᱥᱵᱩᱠ ᱨᱮᱢ ᱤᱭᱟᱹ ᱟᱯᱞᱳᱰ ᱮᱫᱟ ᱚᱸᱰᱮ ᱠᱷᱚᱱᱟᱜ ᱢᱟ ᱟᱢ ᱤᱭᱟᱹ ᱦᱟᱡᱟᱨ ᱦᱟᱡᱟᱨ ᱴᱟᱠᱟᱢ ᱧᱟᱢ ᱮᱫᱟ ᱚᱱᱟ ᱦᱟᱡᱟᱨ ᱴᱟᱠᱟ ᱡᱟᱦᱟᱸ ᱛᱤᱱᱟᱹᱜ ᱤᱱᱠᱟᱢ ᱦᱩᱭᱩᱜ ᱠᱟᱱᱟ ᱚᱱᱟ ᱛᱚ ᱵᱟᱢ ᱮᱢ ᱦᱚᱴᱚᱣᱟᱭ ᱠᱟᱱᱟ, ᱡᱟᱦᱟᱸ ᱛᱤᱱᱟᱹᱜ ᱤᱱᱠᱟᱢ ᱦᱩᱭᱩᱜᱼᱟ ᱚᱱᱟ ᱦᱚᱸ ᱮᱢ ᱦᱚᱴᱚᱟᱭ ᱢᱮ ᱰᱮ ᱠᱷᱟᱱᱤ ᱤᱧ ᱞᱟᱹᱭ ᱟ ᱴᱷᱤᱠ ᱜᱮᱭᱟ, ᱥᱳᱥᱟᱞ ᱢᱤᱰᱤᱭᱟᱢ ᱤᱭᱟᱹᱭᱮᱫᱟ ᱟᱡ ᱱᱤᱭ ᱵᱷᱤᱰᱤᱭᱳᱢ ᱠᱚᱨᱟᱣ ᱠᱮᱫᱟ,
ᱦᱮᱸ᱾
ᱚᱱᱠᱟ ᱛᱚ ᱵᱟᱝ ᱦᱩᱭᱩᱜ ᱠᱟᱱᱟ,
ᱢᱟᱱᱮ ᱱᱮᱛᱟᱨᱟᱜ ᱡᱩᱜᱽ ᱫᱚ ᱚᱱᱠᱟᱱ ᱜᱮ ᱵᱩᱡᱫᱟᱟᱢ ᱢᱟᱱᱮ ᱡᱟᱦᱟᱱᱟᱜ ᱡᱤᱱᱤᱥ ᱜᱮ ᱢᱤᱫᱴᱟᱝ ᱤᱭᱟᱹ ᱢᱮᱱᱟᱜᱼᱟ, ᱢᱟᱱᱮ ᱡᱟᱦᱟᱸᱱᱟᱜ ᱡᱤᱱᱤᱥ ᱱᱤᱭᱮ ᱡᱟᱦᱟᱸᱭ ᱦᱚᱲ ᱥᱮ ᱢᱟᱱᱮ ᱚᱱᱟ ᱛᱟᱭᱚᱢ ᱨᱮ ᱦᱮᱸ ᱢᱟ ᱛᱟᱦᱮᱱ ᱜᱮᱭᱟ ᱟᱢ ᱪᱮᱫ ᱮᱢ ᱞᱟᱹᱭᱟ ᱥᱟᱛᱴᱟᱜ ᱡᱟᱦᱟᱱᱟᱜ ᱛᱟᱦᱮᱱ ᱜᱮᱭᱟ ᱥᱮ ᱵᱟᱝ?
ᱦᱚ,
ᱮᱠᱫᱚᱢ᱾ ᱛᱚ ᱤᱭᱟᱹ ᱛᱚᱢ ᱪᱟᱞᱟᱣ ᱵᱟᱲᱟ ᱟᱠᱟᱱᱟ ᱥᱮ ᱵᱟᱝ? ᱦᱮᱸ ᱡᱚᱢ ᱦᱮᱸ? ᱟᱨ ᱤᱭᱟᱹᱧ ᱞᱟᱹᱭᱫᱟ ᱤᱭᱟᱹ ᱤᱭᱟᱹ ᱫᱚᱢ ᱪᱟᱞᱟᱣ ᱵᱟᱲᱟ ᱟᱠᱟᱱᱟ ᱡᱟᱦᱟᱸᱥᱮᱫ ᱫᱤᱞᱞᱤᱢ ᱪᱟᱞᱟ ᱵᱟᱲᱟ ᱟᱠᱟᱱᱟ ᱚᱱᱛᱮ ᱥᱟᱺᱤᱧ ᱫᱤᱥᱚᱢ ᱥᱮ ᱡᱟᱦᱟᱸ ᱥᱮᱫ?
ᱥᱟᱺᱜᱤᱧ ᱫᱤᱥᱚᱢ ᱫᱚ ᱫᱤᱞᱞᱤ ᱦᱮᱸ ᱢᱮ ᱫᱷᱟᱣ ᱪᱟᱞᱟᱣ ᱦᱩᱭ ᱞᱮᱱᱟ
ᱚᱠᱟ ᱠᱚᱢ ᱪᱟᱞᱟᱣ ᱵᱟᱲᱟ ᱟᱠᱟᱱᱟ ᱡᱮ ᱥᱤᱱ ᱛᱤᱱᱟᱹᱜ ᱥᱟᱜᱤᱧ ᱪᱟᱞᱟᱣ ᱵᱟᱲᱟ ᱠᱟᱱᱟ?
ᱫᱤᱞᱞᱤ ᱮ ᱢᱮᱫ ᱫᱷᱟᱣ ᱪᱟᱞᱟᱣ ᱦᱩᱭ ᱞᱮᱱᱟ ᱠᱷᱟᱱ ᱢᱤᱫᱴᱟᱝ ᱜᱟᱛᱮ ᱜᱤᱫᱽᱨᱟᱹ ᱟᱹᱜᱩ ᱟᱫᱚ ᱢᱮᱫᱷᱟ ᱪᱟᱞᱟᱣ ᱟᱨ ᱦᱮᱡ ᱟᱫᱚ ᱩᱱᱟᱹᱜ ᱴᱟᱜ ᱫᱚ ᱫᱤᱥᱟᱹ ᱵᱟᱹᱱᱩᱜᱼᱟ ᱟᱠᱷᱟᱡ᱾
ᱪᱟᱞᱟᱣ ᱟᱨ ᱦᱮᱡ ᱵᱟᱝ ᱫᱚᱨᱠᱟᱨ ᱫᱚ ᱪᱮᱫ ᱞᱟᱜᱤᱫ ᱵᱤᱱ ᱪᱟᱞᱟᱣ ᱞᱮᱱᱟ ᱫᱚᱨᱠᱟᱨ ᱚᱰᱮ ᱢᱤᱫᱴᱟᱝ ᱫᱟᱫᱟ ᱦᱚᱲ ᱮ ᱨᱩᱣᱟᱹᱜ ᱠᱟᱱ ᱛᱟᱦᱮᱱ ᱟᱫᱚ ᱩᱱᱤ ᱟᱜᱩ ᱜᱮᱞᱮ ᱪᱟᱞᱟᱣ ᱞᱮᱱᱟ᱾ ᱟᱪ ᱪᱮᱫ ᱪᱮᱫ ᱛᱮᱵᱤᱱ ᱪᱟᱣ ᱞᱮᱱᱟ?
ᱴᱨᱮᱱ ᱛᱮ
ᱴᱨᱮᱱ ᱛᱮᱢᱟ ᱚ ᱤᱧ ᱦᱚᱸ ᱢᱤᱫᱴᱟᱝ ᱤᱪᱪᱷᱟᱹ ᱢᱮᱱᱟᱜ ᱦᱮᱱᱟᱜ ᱛᱤᱧᱟᱹ ᱦᱮᱸ
ᱵᱷᱟᱜᱤ ᱡᱟᱨᱱᱤ
ᱛᱤ ᱛᱤᱱ ᱫᱤᱱ ᱪᱟᱞᱟᱣ ᱛᱮ ᱞᱟᱜᱟ-ᱟ ᱫᱤᱞᱞᱤ? ᱵᱟᱨ ᱫᱤᱱ ᱵᱟᱝ ᱚ ᱢᱟᱱᱮ ᱤᱧᱟᱹᱜ ᱫᱚ ᱢᱟᱱᱮ ᱫᱤᱞᱞᱤ ᱪᱞᱟᱣ ᱨᱮᱱᱟᱜ ᱤᱪᱪᱷᱟᱹ ᱫᱚ ᱢᱮᱱᱟᱜ ᱛᱤᱧᱟ ᱩᱰᱟᱹᱱ ᱜᱟᱹᱰᱤ ᱪᱞᱟᱣ ᱨᱮᱱᱟᱜ ᱤᱪᱪᱷᱟᱹ ᱢᱮᱱᱟᱜ ᱛᱤᱧᱟ ᱩᱰᱟᱹᱱ ᱜᱟᱹᱰᱤ ᱨᱮ ᱫᱮᱡ ᱨᱮᱱᱟᱜ ᱟᱫᱚ ᱛᱤᱥ ᱡᱮ ᱯᱩᱨᱟᱹᱜᱼᱟ ᱠᱩᱠᱢᱩᱴᱟᱜ ᱚᱱᱟ,
ᱦᱮᱸ ᱯᱩᱨᱟᱹᱜᱼᱟ ᱪᱮᱥᱴᱟ ᱞᱮᱠᱷᱟᱱ ᱪᱮᱥᱴᱟ ᱨᱮᱢ ᱛᱞᱮᱠᱷᱟᱱ ᱯᱩᱨᱟᱹᱜ ᱜᱮᱭᱟ᱾ ᱢᱮᱱᱠᱷᱟᱱ ᱪᱮᱥᱴᱟ ᱡᱩᱫᱤ ᱵᱟᱢ ᱪᱮᱥᱴᱟᱭᱟ ᱚᱱᱟ ᱠᱩᱠᱢᱩ ᱠᱚ ᱠᱟᱛᱮ ᱜᱮ ᱚᱱᱟ ᱠᱚᱫᱚ ᱯᱩᱨᱚᱱᱚᱜᱼᱟ ᱵᱟᱝ ᱠᱷᱟᱱ ᱫᱚ ᱵᱟᱝ ᱯᱩᱨᱚᱱᱚᱜᱼᱟ᱾
ᱚᱱᱟ ᱦᱚᱸ ᱠᱟᱛᱷᱟ ᱠᱟᱱᱟ ᱥᱟᱨᱤᱜᱮ ᱤᱪᱪᱷᱟᱹ ᱫᱚ ᱚᱱᱟ ᱤᱧᱟᱹᱝ ᱢᱮᱱᱟᱜ ᱛᱤᱧᱟᱹ ᱥᱟᱨᱤᱜᱮ ᱢᱤᱫ ᱫᱤᱱ ᱢᱤᱫ ᱫᱤᱱ ᱡᱟᱦᱟᱸ ᱛᱤᱥ ᱵᱟᱝ ᱡᱟᱦᱟᱸᱛᱤᱥ ᱤᱧ ᱚᱱᱟ ᱜᱩᱡᱩᱜ ᱞᱟᱦᱟᱨᱮ ᱢᱤᱫ ᱫᱤᱱ ᱩᱰᱟᱹᱱ ᱜᱟᱰᱤ ᱨᱮᱫᱩᱧ ᱫᱮᱡᱟᱜᱼᱟ᱾ ᱤᱧ ᱚᱱᱟ ᱚᱱᱟ ᱢᱤᱫᱴᱟᱝ ᱤᱪᱪᱷᱟᱹ ᱛᱤᱧ ᱵᱩᱡ ᱫᱟᱢ ᱟᱢᱟᱜ ᱤᱪᱪᱷᱟᱹ ᱢᱮᱱᱟᱜ ᱛᱟᱢᱟ ᱥᱮ ᱱᱩᱜ ᱛᱟᱢᱟ ᱚᱱᱟ ᱫᱮᱡ ᱨᱮᱱᱟᱜ ᱩᱰᱟᱹᱟᱹᱱ ᱜᱟᱹᱰᱤ ᱫᱮᱡ ᱨᱮᱱᱟᱜ? ᱦᱮᱸ ᱦᱮᱸ ᱟᱫᱚ ᱚᱱᱠᱟ ᱜᱮ ᱢᱤᱫ
ᱠᱟᱢᱟᱣ ᱦᱩᱭᱩᱜᱼᱟ ᱛᱟᱯᱚᱨᱮ
ᱦᱮᱸ ᱦᱮᱸ
ᱡᱟᱦᱱᱟᱜ ᱜᱮ ᱱᱤᱛᱚᱜ ᱫᱚ ᱯᱚᱭᱥᱟ ᱪᱷᱟᱲᱟ ᱵᱟᱝ ᱦᱩᱭᱩᱜ ᱠᱟᱱᱟ
ᱮᱠᱫᱚᱢ ᱮᱠᱫᱚᱢ ᱢᱟᱱᱮ ᱤᱱᱰᱤᱭᱟ ᱜᱮᱴ ᱪᱮ ᱟᱢ ᱵᱟᱲᱟᱭᱟᱢ ᱚᱠᱟᱨᱮ ᱢᱮᱱᱟᱜᱼᱟ ᱫᱤᱞᱞᱤ
ᱦᱮᱸ ᱫᱤᱞᱞᱤ ᱨᱮ
ᱦᱮᱸ ᱥᱮ ᱵᱟᱝ ᱚᱸᱰᱮ ᱪᱟᱞᱟᱜ ᱤᱪᱪᱷᱟᱹ ᱢᱮᱱᱟᱜ ᱛᱟᱢᱟ ᱥᱮᱵᱟᱝ ᱤᱧᱟᱹᱜ ᱢᱟᱱᱮ ᱪᱪᱷᱟᱹ ᱢᱮᱱᱟᱜ ᱛᱤᱧᱟ ᱚᱱᱟ ᱤᱱᱰᱤᱭᱟ ᱜᱮᱴᱤᱧ ᱧᱮᱞ ᱟᱹᱜᱩᱭᱟ
ᱚᱸᱰᱮ ᱦᱟᱸᱠᱷᱟᱱᱡ ᱟᱨᱚ ᱢᱤᱫᱴᱟᱝ ᱵᱚᱠᱚᱧ ᱢᱮᱱᱟᱭᱟᱭ ᱩᱱᱤ ᱫᱚ ᱢᱟᱨᱳᱛᱤ ᱤᱭᱟᱹ ᱨᱮ ᱠᱚᱢᱯᱟᱱᱤ ᱨᱟ ᱠᱟᱹᱢᱤᱭᱟᱭ
ᱚᱸᱰᱮ
ᱢᱮᱜ-ᱫᱫᱷᱟᱣ ᱵᱷᱤᱰᱭᱳ ᱠᱚᱞᱛᱮ ᱩᱫᱩᱜ ᱟᱹᱫᱧ ᱛᱟᱦᱮᱸᱜ-ᱟ ᱱᱚᱜᱼᱚᱭ ᱤᱱᱰᱤᱭᱟ ᱜᱮᱴ
ᱩᱱᱤ ᱟᱹᱰᱤ ᱛᱟᱬᱟ ᱛᱟᱭ
ᱦᱮᱸ
ᱟᱫᱚ ᱚᱱᱟᱜᱮ ᱱᱤᱡᱮᱥᱚᱵ ᱵᱟᱢ ᱪᱤᱱᱛᱟᱹᱜ ᱚᱱᱮ ᱡᱷᱚᱱ ᱚᱱᱟᱠᱚ ᱡᱚᱠᱷᱚᱱᱮᱢ ᱧᱮᱞᱟ ᱥᱮ ᱟᱫᱚ ᱱᱤᱡᱮᱥᱮᱢ ᱪᱤᱱᱛᱟᱹᱭᱟ ᱵᱟᱝ ᱱᱤᱡᱮ ᱟᱫᱚ ᱛᱤᱥ ᱱᱟᱜ ᱠᱷᱟᱱ ᱪᱟᱞᱟᱜ ᱦᱩᱭᱩᱜᱼᱟ ᱚᱱᱛᱮ ᱟᱫᱚ ᱯᱚᱭᱥᱟ ᱠᱚ ᱵᱟᱝ ᱛᱟᱸᱦᱮᱸ ᱞᱮᱱᱠᱷᱟᱱ ᱥᱮ ᱢᱟᱱᱮ ᱚᱱᱠᱟ ᱢᱟᱱᱮ ᱦᱩᱲᱩ ᱡᱟᱭᱜᱟ ᱟᱠᱷᱨᱤᱧ ᱠᱟᱛᱮᱢ ᱪᱟᱞᱟᱜ-ᱟ ᱚᱱᱛᱮ ᱦᱩᱲᱩ ᱠᱚ ᱟᱹᱠᱷᱨᱤᱧ ᱠᱟᱛᱮ ᱚᱱᱟ ᱫᱚ ᱢᱤᱫᱴᱟᱝ ᱵᱟᱝ ᱡᱩᱛᱩᱜᱼᱟ ᱦᱮᱸᱥᱮ ᱪᱮᱫ ᱢᱟᱱᱮ ᱱᱤᱡᱮ ᱡᱟᱦᱱᱟᱜ ᱢᱮᱫᱴᱤᱡ ᱤᱱᱠᱟᱢ ᱨᱮ ᱛᱟᱦᱮᱱ ᱢᱮ ᱪᱟᱞᱟᱜ ᱢᱮ ᱮᱢᱱᱤ ᱤᱱᱡᱚᱭ ᱟᱹᱜᱩᱭ ᱢᱮ ᱚᱱᱟ ᱫᱚ ᱢᱤᱫᱴᱟᱝ ᱴᱷᱤᱠᱮᱢ ᱢᱚᱱᱮᱭᱟ ᱟᱢ ᱪᱮᱫ ᱮᱢ ᱞᱟᱹᱭᱟ
ᱦᱮᱸ ᱱᱚᱣᱟ ᱱᱚᱣᱟ ᱛᱮ ᱫᱚ ᱥᱚᱢᱵᱷᱚᱵᱚᱜᱼᱟ ᱵᱤᱜᱽᱱᱮᱥ ᱦᱩᱭᱩᱜ-ᱟ ᱵᱤᱡᱽᱱᱮᱥ ᱞᱮᱠᱟᱱᱟᱜᱢ ᱥᱚᱢᱵᱷᱚᱵᱚᱜᱼᱟ ᱢᱟᱱᱮ ᱢᱟᱨᱟᱝ ᱢᱟᱨᱟᱝ ᱡᱩᱫᱤᱢ ᱵᱤᱡᱽᱱᱮᱥᱟ ᱫᱤᱞᱞᱤ ᱪᱮᱫ ᱮᱴᱟᱜ ᱤᱭᱟᱹ ᱦᱚᱢ ᱪᱟᱞᱟᱜᱼᱟ ᱢᱟᱱᱮ ᱱᱚᱰᱮ ᱠᱷᱚᱱᱟᱜ ᱦᱟᱸᱰᱮ ᱰᱤᱞᱮᱢ ᱪᱟᱞᱟᱜᱼᱟ ᱵᱤᱡᱽᱱᱮᱥ ᱨᱮᱱᱟᱜ
ᱮᱢᱟᱱᱮ ᱮᱴᱟᱜ ᱫᱤᱥᱚᱢ ᱢᱮᱢ ᱪᱟᱞᱟᱣ ᱫᱟᱬᱮ ᱮᱥ
ᱦᱮᱸ ᱵᱤᱜᱽᱱᱮᱥ ᱞᱮᱠᱷᱟᱱᱮᱢ ᱟᱨ ᱡᱩᱫᱤᱢ ᱪᱟᱹᱠᱨᱤ ᱢᱟ ᱠᱷᱟᱱ ᱚᱲᱟᱜ ᱨᱮᱜᱮ ᱛᱟᱦᱮᱱ ᱦᱩᱭᱩᱜ ᱛᱟᱢᱟ ᱚᱲᱟᱜ ᱠᱷᱚᱱᱟᱜ ᱩᱯᱤᱥ ᱩᱯᱤᱥ ᱠᱷᱚᱱᱟᱜ ᱚᱲᱟᱜ
ᱢᱟᱱᱮ ᱟᱢ ᱫᱚ ᱚᱱᱟ ᱫᱚ ᱢᱟᱱᱮ ᱢᱟᱱᱮ ᱪᱷᱳᱴᱟ ᱱᱚᱴᱟ ᱚᱱᱟ ᱠᱚ ᱪᱮᱫ
ᱦᱮᱸ ᱪᱷᱚᱴᱟ ᱱᱚᱴᱟ ᱚᱱᱟᱜᱮ ᱥᱤᱥᱴᱮᱢ ᱫᱚ ᱦᱮᱸ
ᱱᱚᱴᱟ ᱪᱷᱚᱴᱟ ᱚᱱᱠᱟᱜᱮ ᱡᱷᱚᱛᱚ
ᱦᱮᱸ ᱪᱟᱠᱨᱤ ᱞᱮᱠᱟᱱᱟᱜᱢ ᱟᱨ ᱡᱩᱫᱤ ᱵᱤᱡᱽᱱᱮᱥᱟᱢ ᱜᱚ ᱜᱚᱴᱟ ᱫᱩᱱᱭᱟᱹ ᱜᱮᱢ ᱫᱟᱬᱟᱱᱟ ᱟᱢ ᱫᱟᱬᱟᱱ ᱨᱮᱦᱚᱸᱢ ᱯᱚᱭᱥᱟ ᱡᱟᱦᱟᱸ ᱥᱮᱫ ᱜᱮᱢ ᱪᱟᱞᱟᱜᱼᱟ ᱚᱱᱛᱮ ᱜᱮ ᱯᱚᱭᱥᱟ
ᱮᱠᱫᱚᱢ ᱮᱠᱫᱚᱢ ᱚᱱᱟ ᱢᱤᱫᱴᱟᱝ ᱟᱰᱤ ᱥᱩᱵᱤᱫᱷᱟ ᱢᱟᱱᱮ ᱵᱤᱥ ᱞᱟᱹᱭᱟ ᱢᱤᱭᱟᱹᱧ ᱚᱱᱟ ᱫᱚ ᱟᱢᱟᱜ ᱵᱟᱹᱲᱛᱤ ᱯᱚᱭᱥᱟ ᱢᱟᱱᱮ ᱟᱢ ᱡᱟᱦᱟᱸ ᱛᱤᱱᱟᱹᱜ ᱥᱚᱝᱥᱟᱨ ᱪᱟ ᱪᱟᱞᱟᱜ ᱛᱟᱢᱟ ᱥᱚᱝᱥᱟᱨ ᱠᱷᱚᱱᱟᱜ ᱟᱢ ᱵᱟᱨ ᱜᱩᱱ ᱵᱟᱲᱛᱤ ᱵᱚᱨᱚᱝ ᱪᱮᱫ ᱯᱮ ᱜᱩᱱ ᱵᱟᱲᱛᱤ
ᱦᱮᱸ ᱦᱮᱸ ᱵᱟᱨ ᱯᱮ ᱫᱮᱜᱩᱱ ᱵᱟᱹᱲᱛᱤ ᱧᱟᱢᱚᱜᱼᱟ ᱢᱮᱱᱠᱷᱟᱱ ᱫᱟ ᱛᱮᱜᱮ ᱯᱚᱭᱥᱟ ᱟᱢᱟᱜ ᱠᱩᱠᱢᱩ ᱠᱚᱦᱚᱸ ᱯᱩᱨᱟᱹᱜ ᱛᱟᱢᱟ ᱟᱨ ᱤᱭᱟᱹ ᱛᱮᱦᱚᱸ ᱟᱨ ᱡᱟᱦᱟᱸᱨᱮ ᱚᱯᱷᱤᱥ ᱟᱫᱚ ᱚᱯᱷᱤᱥ ᱟᱫᱚᱞᱟᱛ ᱨᱮᱢ ᱠᱟᱹᱢᱤᱭᱟ ᱚᱱᱟ ᱡᱤᱱᱤᱥ ᱜᱮ ᱚᱱᱟ ᱪᱮᱭᱟᱹᱨ ᱜᱮ ᱚᱱᱟ ᱵᱤᱞ ᱜᱮ ᱟᱯᱮ ᱛᱤᱥ ᱨᱟᱹᱯᱩᱫᱚᱜᱼᱟ ᱛᱚᱵᱮᱱᱟᱜ
ᱮᱠᱫᱚᱢ ᱚᱱᱟ ᱫᱚ ᱟᱢᱤᱡᱽ ᱢᱤᱫᱴᱟᱝ ᱩᱱᱤ ᱡᱟᱦᱟᱸᱭ ᱢᱮᱱᱟᱭᱟ ᱟᱢᱤᱡᱽ ᱵᱚᱥ ᱩᱱᱤ ᱩᱱᱤᱜᱮ ᱵᱮᱥᱤ ᱞᱟᱵᱽ ᱫᱟᱭ ᱚᱱᱟ ᱟᱢ ᱫᱚ ᱥᱩᱫᱷᱩᱟᱱᱮ ᱴᱷᱚᱯ ᱴᱚᱯᱮ ᱮᱢᱟᱢ ᱠᱟᱱᱟ ᱢᱤᱫᱴᱟ, ᱫᱟᱜ ᱩᱱᱤᱜᱮ ᱫᱷᱟᱹᱨ ᱨᱮ ᱧᱩᱭᱫᱟᱭ
ᱦᱮᱸ ᱦᱮᱸ ᱦᱮᱸ
ᱜᱮ ᱱᱚᱝᱠᱟ
ᱚᱱᱠᱟ ᱜᱮ ᱢᱟᱱᱮ ᱚᱯᱷᱤᱥ ᱨᱮᱫᱚ ᱠᱟᱹᱢᱤ ᱠᱚᱨᱛᱮ ᱜᱮᱞᱮ ᱚᱯᱷᱤᱥ ᱨᱮ ᱡᱩᱫᱤᱢ ᱠᱟᱹᱢᱤ